ᱦᱮᱸ ᱜᱚᱢᱠᱮ, ᱡᱚᱦᱟᱨ ᱜᱮ ᱦᱮᱸ ᱜᱚᱝᱠᱮ ᱟᱸᱡᱚᱢᱚᱜ ᱠᱟᱱᱟ, ᱪᱮᱫ ᱠᱚᱵᱮᱱ ᱪᱤᱠᱟᱹᱭᱮᱜ-ᱟ? ᱱᱚᱣᱟ ᱚᱲᱟᱜ ᱠᱚᱨᱮᱜ ᱜᱮ ᱦᱮᱱᱟᱜ ᱞᱤᱧᱟ ᱦᱟᱜ ᱠᱷᱟᱡ,
ᱚ ᱠᱟᱹᱢᱤ ᱠᱚᱫᱚ ᱛᱤᱱᱟᱹᱜ ᱥᱟᱺᱜᱤᱧ, ᱦᱮᱸ ᱱᱟᱯᱟᱭ ᱵᱟᱲᱟ ᱜᱮ ᱦᱟᱜ ᱠᱷᱟᱱ,
ᱪᱮᱫ ᱵᱮᱱ ᱞᱟᱹᱭᱫᱟ?
ᱪᱮᱫ ᱠᱚᱵᱤᱱ ᱠᱟᱹᱢᱤ ᱵᱟᱲᱟᱭᱮᱫᱟ ᱛᱟᱦᱚᱞᱮ?
ᱚᱲᱟᱜ ᱠᱚᱨᱮ ᱦᱟᱜ ᱠᱷᱟᱡ,
ᱚ ᱟᱪᱪᱷᱟ ᱟᱪᱪᱷᱟ,
ᱟᱵᱮᱱ ᱜᱮ ᱪᱮᱫ ᱠᱚᱵᱤᱱ ᱠᱟᱹᱢᱤᱭᱮᱜᱼᱟ?
ᱟᱹᱞᱤᱧ ᱦᱚᱸ ᱦᱟᱜ ᱠᱷᱟᱱ ᱚᱲᱟᱜ ᱠᱚᱨᱮ ᱜᱮ ᱦᱤᱛᱟᱹᱱ ᱫᱚ ᱠᱟᱹᱢᱤ ᱠᱚᱫᱚ ᱠᱷᱟᱱ ᱵᱟᱹᱱᱩᱜ ᱟᱠᱟᱫᱟ ᱚᱱᱠᱟ ᱫᱚ,
ᱚ ᱟᱪᱪᱷᱟ ᱟᱪᱪᱷᱟ᱾ ᱟᱨ ᱛᱟᱦᱚᱞᱮ ᱪᱮᱫ ᱠᱚ ᱞᱟᱹᱭᱟ ᱪᱟᱥᱵᱟᱥ ᱠᱚᱨᱮᱱᱟᱜ ᱠᱟᱹᱢᱤ ᱫᱚ?
ᱪᱟᱥᱼᱵᱟᱥ ᱠᱚᱨᱮᱱᱟᱜ ᱠᱟᱹᱢᱤ ᱫᱚ ᱦᱟᱜ ᱠᱷᱟᱱ ᱟᱹᱞᱤᱧ ᱫᱚ ᱦᱟᱜ ᱠᱷᱟᱱ ᱟ ᱟᱹᱞᱤᱧ ᱫᱚ ᱦᱟᱜ ᱠᱷᱟᱱ ᱵᱟᱹᱞᱤᱧ ᱪᱟᱥ ᱫᱟ ᱱᱤᱭᱟᱹ ᱵᱟᱨ ᱫᱚ ᱦᱟᱜ ᱠᱷᱟᱱ,
ᱟᱹᱵᱤᱱ ᱫᱚ ᱛᱟᱦᱚᱞᱮ ᱜᱚᱝᱠᱮ ᱛᱤᱱ ᱥᱟᱺᱜᱤᱧ ᱪᱟᱞᱟᱣᱮᱱ ᱛᱟᱵᱤᱱᱟ ᱪᱟᱥᱵᱟᱥ ᱫᱚ ᱦᱟᱜ ᱠᱷᱟᱱ?
ᱦᱮᱸ ᱟᱹᱞᱤᱧ ᱫᱚ ᱪᱟᱥᱵᱟᱥ ᱫᱚ ᱱᱚᱣᱟ ᱛᱚᱞᱟ ᱠᱚᱞᱤᱧ ᱜᱤᱰᱤ ᱵᱟᱲᱟ ᱠᱟᱜᱼᱟ ᱦᱮᱸ ᱥᱮ,
ᱦᱮᱸᱻ
ᱛᱟᱯᱚᱨᱮ ᱢᱤᱫ ᱜᱷᱟᱹᱲᱤᱡ ᱯᱚᱨᱮ ᱠᱷᱟᱱ ᱜᱮ ᱠᱷᱟᱹᱡ ᱤᱭᱟᱹ ᱦᱩᱭᱩᱜ-ᱟ᱾ ᱚᱱᱮ ᱠᱤᱪᱷᱩ ᱫᱤᱱ ᱯᱚᱨᱮ ᱠᱷᱟᱡ ᱚᱱᱟ ᱠᱚ ᱨᱚᱦᱚᱭ ᱵᱟᱲᱟᱭ ᱦᱩᱭᱩᱜ-ᱟ᱾
ᱦᱩᱸ ᱛᱤᱱᱟᱹᱜ ᱛᱤᱱᱟᱹᱜ ᱪᱟᱹᱥᱤ ᱜᱮᱭᱟᱵᱤᱱ ᱟᱹᱵᱤᱱᱟᱜ ᱠᱷᱟᱱ ᱤᱭᱟᱹ ᱛᱮᱫᱚ?
ᱦᱮᱸ ᱜᱚᱝᱠᱮ ᱚᱱᱠᱟ ᱪᱟᱹᱥᱤ ᱫᱚ ᱵᱟᱝ ᱢᱟᱨᱟᱝ ᱚᱲᱟᱜ ᱨᱮ ᱡᱚᱢ, ᱧᱩ, ᱪᱟᱞᱟᱜ ᱞᱮᱠᱟ ᱠᱷᱟᱡ ᱤᱭᱟᱹ ᱵᱟᱲᱟᱭ ᱦᱩᱭᱩᱜ ᱜᱮᱭᱟ ᱪᱟᱥᱵᱟᱥ ᱦᱩᱭᱩᱜ ᱜᱮᱭᱟ᱾
ᱦᱩᱸ ᱦᱩ ᱵᱩᱡ ᱫᱟᱲᱮᱭᱟᱜ ᱠᱟᱱ ᱜᱮᱭᱟᱞᱤᱧ᱾
ᱚ ᱜᱚᱢᱠᱮ ᱛᱟᱦᱚᱞᱮ ᱱᱟᱦᱮᱞ ᱵᱮᱱᱟᱣ ᱠᱚᱫᱚ ᱵᱤᱱ ᱵᱟᱲᱟᱭ ᱜᱮᱭᱟ ᱛᱚ?
ᱦᱮᱸ ᱜᱚᱝᱠᱮ ᱱᱟᱜ ᱠᱷᱟᱱ ᱱᱟᱦᱮᱞ ᱵᱮᱱᱟᱣ ᱫᱚ ᱱᱟᱜ ᱠᱷᱟᱱ ᱞᱤᱧ ᱵᱟᱲᱟᱭ ᱵᱟᱲᱟᱭ ᱜᱮᱭᱟ ᱱᱟᱜ ᱠᱷᱟᱱ,
ᱟᱪᱪᱷᱟ ᱦᱳᱭᱛᱚ, ᱟᱫᱚ ᱛᱟᱦᱚᱞᱮ ᱜᱚᱝᱠᱮ ᱚᱱᱠᱟ ᱱᱟᱜ ᱢᱟᱱᱮ ᱪᱮᱫ ᱠᱟᱹᱢᱤ ᱠᱚᱵᱤᱱ ᱵᱟᱲᱟᱭ ᱜᱮᱭᱟ ᱢᱟ ᱞᱟᱹᱭ ᱥᱟᱰᱮ ᱵᱤᱱ?
ᱟᱹᱞᱤᱧ ᱫᱚ ᱦᱟᱜ ᱠᱷᱟᱱ ᱡᱟᱸᱦᱟ ᱫᱚ ᱱᱟᱦᱮᱞ ᱵᱮᱱᱟᱣ ᱞᱤᱧ ᱵᱮᱱᱟ ᱜᱮᱭᱟ, ᱟᱨ ᱥᱟᱶᱛᱮ ᱱᱚᱣᱟ ᱯᱟᱨᱠᱚᱢ ᱵᱮᱱᱟᱣ, ᱟᱨᱦᱚᱸ ᱚᱲᱟᱜ ᱠᱚ ᱡᱟᱸᱦᱟ ᱫᱚ ᱦᱟᱜ ᱠᱷᱟᱱ ᱵᱟᱠᱚ ᱛᱮᱭᱟᱨ ᱜᱮᱭᱟ ᱦᱟᱜ ᱠᱷᱟᱱ ᱪᱮᱛᱟᱱ ᱨᱮ ᱡᱟᱸᱦᱟ ᱠᱚ ᱤᱭᱟᱹ ᱚᱲᱟᱜ ᱠᱚᱞᱤᱧ ᱛᱮᱭᱟᱨ ᱜᱮᱭᱟ ᱡᱟᱸᱦᱟ ᱫᱚ ᱠᱟᱴᱷ ᱠᱚ ᱵᱟᱝ ᱞᱟᱜᱟᱜ-ᱟ ᱪᱮᱛᱟᱱ ᱨᱮ
ᱦᱮᱸ ᱜᱚᱝᱠᱮ᱾
ᱦᱳᱭ ᱚᱱᱟ ᱠᱚᱦᱚᱸᱞᱤᱧ ᱠᱟᱹᱢᱤ ᱵᱟᱲᱟᱭ ᱜᱮᱭᱟ ᱦᱟᱜ ᱠᱷᱟᱱ ᱚᱱᱟᱠᱚ, ᱟᱨ ᱵᱩᱥᱩᱵ ᱚᱲᱟᱜ ᱠᱚᱞᱤᱧ ᱫᱟᱜ ᱵᱟᱲᱟᱭ ᱛᱟᱠᱚ ᱜᱮᱭᱟ᱾
ᱟᱪᱪᱷᱟ ᱜᱚᱝᱠᱮ ᱛᱟᱦᱚᱞᱮ ᱟᱵᱤᱱ ᱫᱚ ᱟᱹᱰᱤ ᱟᱭᱢᱟ ᱛᱤᱨᱮ ᱨᱮᱱᱟᱜ ᱠᱟᱹᱢᱤ ᱫᱚᱵᱤᱱ ᱵᱟᱲᱟᱭ ᱜᱮᱭᱟ ᱦᱮᱸᱥᱮ, ᱟᱪᱪᱷᱟ ᱜᱚᱝᱠᱮ ᱛᱟᱦᱚᱞᱮ ᱟᱬᱜᱚᱢ ᱟᱬᱜᱚᱢ ᱫᱚ ᱚᱠᱟ ᱞᱮᱠᱟ ᱠᱚ ᱵᱮᱱᱟᱣᱟ ᱠᱟᱹᱴᱤᱡ ᱞᱟᱹᱭ ᱵᱤᱱ ᱥᱮ ᱢᱟ?
ᱟᱲᱜᱚᱢ ᱫᱚ ᱦᱟᱜ ᱠᱷᱟᱱ ᱜᱚᱢᱠᱮ ᱡᱟᱸᱦᱟ ᱫᱚ ᱞᱟᱹᱭ ᱜᱟᱱᱚᱜ-ᱟ, ᱢᱤᱫᱴᱟᱝ ᱢᱟᱨᱟᱝ ᱧᱚᱜ ᱫᱟᱨᱮ ᱵᱤᱱ ᱢᱟᱜ ᱠᱮᱫᱟ ᱡᱟᱸᱦᱟ ᱫᱚ ᱥᱟᱨᱡᱚᱢ ᱫᱟᱨᱮ ᱛᱮᱦᱚᱸ ᱟᱹᱰᱤ ᱱᱟᱯᱟᱭ ᱢᱤᱫᱴᱟᱝ ᱟᱲᱜᱚᱢ ᱛᱮᱭᱟᱨ ᱜᱟᱱᱚᱜ-ᱟ᱾
ᱟᱪᱪᱷᱟ ᱾
ᱟᱨ ᱢᱚᱴᱟ ᱧᱚᱜ ᱢᱤᱫᱴᱟᱝ ᱵᱤᱱ ᱢᱟᱜ ᱠᱮᱫᱟ ᱡᱟᱸᱦᱟ ᱫᱚ ᱦᱟᱜ ᱠᱷᱟᱱ ᱵᱤᱱ ᱵᱟᱨ ᱯᱷᱟᱹᱞ ᱵᱟᱨ ᱯᱷᱟᱹᱞ ᱯᱷᱟᱹᱞᱤᱭᱟ ᱡᱟᱸᱦᱟ ᱫᱚ ᱦᱟᱜ ᱠᱷᱟᱱ ᱵᱟᱨᱭᱟ ᱵᱤᱱ ᱯᱟᱴᱟ ᱞᱮᱠᱟ ᱵᱤᱱ ᱛᱮᱭᱟᱨᱟ ᱦᱳᱭᱥᱮ, ᱜᱮᱫ ᱠᱮᱫᱟ ᱵᱤᱱ ᱛᱟᱞᱟ ᱛᱟᱞᱟ ᱛᱮᱵᱤᱱ ᱜᱮᱫ ᱠᱮᱫᱟ ᱥᱟᱶ ᱛᱮᱭᱟ ᱫᱚ ᱟᱠᱷᱟᱱ ᱚᱱᱟ ᱡᱟᱸᱦᱟ ᱯᱟᱴᱟ ᱵᱤᱱ ᱛᱮᱭᱟᱨ ᱫᱚ, ᱟᱫᱚ ᱡᱟᱦᱟᱸ ᱯᱟᱴᱟ ᱵᱤᱱ ᱛᱮᱭᱟᱨ ᱠᱮᱫᱟ ᱦᱟᱸᱜ ᱠᱷᱟᱱ ᱟᱫᱚ ᱡᱟᱦᱟᱸ ᱫᱚ ᱟᱜᱚᱨ ᱵᱤᱱ ᱧᱮᱞ ᱟᱠᱟᱫᱟ? ᱦᱳᱭ ᱚᱱᱟᱛᱮ ᱦᱟᱸᱜ ᱠᱷᱟᱱ ᱯᱳᱭᱞᱳ ᱫᱷᱚ ᱠᱷᱟᱱ ᱵᱮᱱ ᱵᱷᱩᱜᱟ ᱦᱳᱭᱥᱮ, ᱠᱷᱟᱱ ᱫᱚ ᱦᱟᱜ ᱠᱷᱟᱱ ᱡᱟᱦᱟᱸ ᱫᱚ ᱰᱟᱴᱠᱟ ᱫᱚ ᱦᱟᱜ ᱠᱷᱟᱱ ᱡᱟᱦᱟᱸ ᱫᱚᱵᱤᱱ ᱵᱷᱩᱜᱟᱹᱜ ᱞᱮᱠᱷᱟᱱ ᱫᱚ ᱮᱴᱟᱜᱟᱜ ᱡᱟᱦᱟᱱᱟᱜ, ᱛᱮᱫᱚ ᱦᱟᱸᱜ ᱠᱷᱟᱱ ᱚᱱᱟ ᱫᱚ ᱦᱟᱸ ᱠᱷᱟᱱ ᱯᱟᱲᱟᱜ ᱨᱮᱭᱟᱜ ᱵᱚᱛᱚᱨ ᱛᱟᱦᱮᱱᱟ ᱦᱳᱭ ᱥᱮ,
ᱦᱮᱸ᱾
ᱟᱫᱚ ᱦᱟᱸᱜ ᱠᱷᱟᱱ ᱚᱱᱟ ᱫᱚ ᱟᱵᱤᱱ ᱫᱚ ᱡᱟᱦᱟᱸ ᱫᱚ ᱩᱜᱷᱟᱹ ᱠᱚ ᱞᱟᱹᱭ ᱜᱮᱭᱟ, ᱩᱜᱷᱟᱹ ᱫᱚ ᱵᱟᱝ ᱨᱩᱠᱷᱟᱹ ᱠᱚ ᱞᱟᱹᱭ ᱜᱮᱭᱟ ᱚᱱᱟᱛᱮ ᱟᱫᱚ ᱠᱷᱟᱱ ᱯᱩᱱ ᱠᱚᱲᱟᱜ ᱠᱷᱟᱱ ᱵᱤᱱ ᱤᱭᱟᱹᱭᱟ ᱟᱫᱚ ᱚᱱᱟ ᱵᱷᱩᱜᱟᱹᱜ ᱞᱮᱫ ᱫᱚᱵᱤᱱ ᱚᱱᱟ ᱫᱚ ᱯᱷᱩᱱ ᱠᱚᱲ ᱢᱤᱫᱴᱟᱝ ᱡᱟᱦᱟᱴᱟᱝ ᱥᱮᱵ ᱵᱤᱱ ᱮᱢᱟᱣᱟᱜᱼᱟ ᱦᱳᱭ ᱥᱮ
ᱦᱮᱸ᱾
ᱟᱫᱚ ᱵᱤᱱ ᱛᱮᱭᱟᱨ ᱠᱮᱫ ᱠᱷᱟᱱ ᱟᱨᱦᱚᱸ ᱚᱱᱠᱟᱜᱮ ᱡᱟᱦᱟᱸ ᱳᱭ ᱛᱤᱱᱟᱹᱜ ᱜᱟᱱ ᱵᱤᱱ ᱛᱮᱭᱟᱨᱟᱜᱼᱟ ᱠᱟᱱᱟ ᱜᱮᱞᱵᱟᱨ ᱜᱚᱴᱤᱡ ᱚᱱᱠᱟ ᱰᱤᱱ ᱛᱮᱭᱟᱨ ᱠᱟᱜᱼᱟ,
ᱟᱫᱚ ᱦᱟᱸᱜ ᱠᱷᱟᱱ ᱚᱱᱟ ᱛᱮᱭᱟᱨ ᱠᱟᱛᱮᱫ ᱟᱫᱚ ᱚᱱᱟ ᱨᱮᱭᱟᱜ ᱢᱟᱯ ᱛᱮ ᱛᱤᱱᱟᱹᱜ ᱟᱵᱤᱱᱟᱜ ᱠᱷᱟᱱ ᱛᱤᱱᱟᱹᱜ ᱯᱷᱟᱜᱽ ᱵᱤᱱ ᱫᱚᱦᱚᱭᱟ ᱛᱟᱞᱟᱨᱮ ᱦᱳᱭ ᱥᱮ ᱚᱱᱠᱟ ᱢᱚᱛᱚ ᱟᱨᱦᱚᱸ ᱚᱱᱠᱟ ᱯᱟᱴᱟ ᱨᱮᱭᱟᱜ ᱡᱟᱦᱟᱸ ᱦᱤᱸᱥ ᱠᱚ ᱛᱟᱦᱮᱱ ᱜᱮᱭᱟ ᱵᱟᱹᱲᱛᱤ ᱟᱫᱚ ᱚᱱᱟ ᱵᱤᱱ ᱤᱭᱟᱹ ᱢᱟᱜ ᱥᱚᱢᱟᱱ ᱛᱮᱵᱤᱱ ᱢᱟᱜ ᱠᱮᱫᱟ ᱡᱷᱚᱛᱚ ᱜᱮ, ᱡᱟᱦᱟᱸ ᱛᱤᱱᱟᱹᱜ ᱵᱤᱱ ᱵᱷᱩᱜᱟᱹᱜ ᱵᱤᱱ ᱛᱮᱭᱟᱨ ᱠᱟᱜᱼᱟ, ᱟᱫᱚ ᱚᱱᱟᱜᱮ ᱟᱫᱚ ᱚᱱᱟ ᱦᱚ ᱟᱫᱚᱵᱤᱱ ᱤᱭᱟᱹᱭᱟ ᱚᱱᱟᱦ ᱡᱟᱦᱟᱸᱵᱤᱱ ᱵᱷᱩᱜᱟ ᱵᱤᱱ ᱛᱮᱭᱟᱨ ᱟᱠᱟᱫᱟ᱾ ᱚᱱᱟ ᱦᱤᱥᱟᱹᱵ ᱛᱮ ᱟᱫᱚ ᱵᱤᱱ ᱞᱟ ᱤᱫᱤᱭᱟ ᱦᱳᱭ ᱥᱮ
ᱦᱮ ᱜᱚᱝᱠᱮ ᱟᱹᱰᱤ ᱟᱭᱢᱟ ᱥᱟᱨᱦᱟᱣ᱾ ᱦᱮᱸ ᱡᱮ ᱱᱚᱭ ᱵᱤᱱ ᱞᱟᱹᱭ ᱥᱟᱰᱮ ᱠᱮᱜᱼᱟ ᱟᱹᱰᱤ ᱵᱷᱟᱞᱮ ᱦᱳᱭ ᱮᱱ ᱛᱟᱵᱤᱱᱟ ᱟᱞᱤᱧ ᱦᱚ ᱚᱱᱠᱟ ᱞᱤᱧ ᱢᱮᱱ ᱫᱟ ᱦᱮᱥᱮ ᱪᱟᱥ ᱢᱟᱱᱮ ᱛᱤᱱᱟᱹᱜ ᱫᱷᱟᱣ ᱵᱚᱱ ᱞᱚᱥᱚᱫᱟ ᱛᱤᱱᱟᱹᱜ ᱫᱷᱟᱣ ᱵᱚᱱ ᱤᱭᱟᱹ ᱱᱚᱣᱟ ᱵᱟᱨᱮ ᱛᱮᱤᱧ ᱞᱟᱹᱭ ᱛᱟᱞᱟᱟᱭ ᱦᱮᱸᱥᱮ,
ᱦᱮᱸ ᱦᱮᱸ
ᱟᱨᱠᱷᱟᱡ ᱪᱟᱥ ᱡᱚᱠᱷᱚᱱ ᱵᱚᱱ ᱨᱚᱦᱚᱭᱟ ᱦᱮᱸ ᱢᱟᱱᱮ ᱥᱤᱭᱟᱵᱚᱱ, ᱯᱮ ᱫᱷᱟᱣ ᱛᱷᱮᱠᱮ ᱯᱩᱱ ᱫᱷᱟᱣ ᱢᱤᱫ ᱫᱷᱟᱣ ᱫᱚ ᱯᱟᱲᱟᱜ ᱠᱚ ᱞᱟᱹᱭᱟ, ᱟᱨ ᱢᱤᱫ ᱫᱷᱟᱣ ᱫᱚ ᱤᱭᱟᱹ ᱞᱚᱥᱚᱫ ᱠᱚ ᱞᱟᱹᱭᱟ ᱟᱨ ᱢᱤᱫ ᱫᱷᱟᱣ ᱫᱚ ᱯᱚᱪᱟᱱ ᱠᱚ ᱞᱟᱹᱭᱟ ᱦᱮᱸ ᱥᱮ᱾ ᱢᱟᱱᱮ ᱯᱟᱲᱟᱜ ᱚᱠᱛᱚ ᱫᱚ ᱩᱱ ᱡᱚᱠᱷᱚᱱ ᱜᱷᱟᱸᱥ ᱠᱚ ᱛᱟᱦᱮᱱᱟ ᱩᱱ ᱫᱚ ᱱᱟᱦᱮᱞ ᱛᱮᱵᱚᱱ ᱥᱤᱭᱟ ᱛᱟᱯᱚ ᱨᱮ ᱯᱚᱪᱟᱱ ᱚᱠᱛᱚ ᱫᱚ ᱤᱭᱟᱹ ᱯᱟᱲᱟᱜ ᱞᱚᱥᱚᱫ ᱟᱨ ᱯᱚᱪᱟᱱ ᱚᱠᱛᱚ ᱫᱚ ᱚᱱᱟ ᱡᱟᱦᱟᱸ
ᱦᱮᱸ
ᱵᱷᱳᱥ ᱱᱟᱦᱮᱞ ᱠᱚ ᱞᱟᱹᱭᱟ ᱚᱱᱟ ᱛᱮᱵᱚᱱ ᱥᱤ ᱜᱮᱭᱟ ᱠᱷᱟᱡ ᱚᱱᱟᱛᱮ ᱥᱤ ᱞᱮᱠᱷᱟᱱ ᱢᱟᱱᱮ ᱦᱟᱥᱟ ᱠᱚ ᱱᱚᱨᱚᱢᱚᱜᱼᱟ᱾
ᱦᱮᱸ
ᱟᱫᱚ ᱱᱮᱛᱟᱨ ᱢᱟ ᱢᱮᱥᱤᱱ ᱡᱩᱜᱽ ᱠᱟᱱᱟ ᱟᱫᱚ ᱚᱱᱟ ᱦᱚᱛᱮᱡ ᱛᱮ ᱴᱨᱟᱠᱴᱟᱨ ᱠᱚᱥ ᱤᱭᱟᱹ ᱠᱚ ᱦᱮᱱ ᱴᱨᱟᱠᱴᱟᱨ ᱠᱚᱵᱚᱱ ᱪᱟᱞᱟᱣ ᱮᱫᱟ ᱟᱫᱚ ᱠᱤᱪᱷᱩ ᱜᱟᱱ ᱜᱷᱟᱥ ᱵᱟᱢ ᱠᱷᱟᱱ ᱵᱟᱧᱪᱟᱣ ᱛᱟᱦᱮᱱ ᱠᱟᱱᱟ ᱟᱨ ᱡᱩᱫᱤ ᱱᱟ ᱦᱮᱞ ᱛᱮ ᱢᱟᱱᱮ ᱪᱟᱥ ᱢᱤᱫ ᱵᱟᱨ ᱥᱚᱯᱛᱟᱦᱚ ᱞᱟᱦᱟᱨᱮ ᱡᱩᱫᱤᱢ ᱯᱟᱲᱟᱜ ᱠᱟᱜᱼᱟ ᱮᱸᱰᱮᱠᱷᱟᱱ ᱚᱱᱟ ᱜᱷᱟᱸᱥ ᱠᱚᱫᱚ ᱢᱟᱱᱮ ᱟᱥ ᱪᱟᱥᱛᱮ ᱜᱩᱡᱩᱜᱼᱟ ᱥᱮ ᱟᱠᱷᱟᱡ ᱚᱱᱟ ᱠᱚ ᱟᱫᱚ ᱵᱟᱝ ᱡᱟᱱᱟᱢᱚᱜᱼᱟ ᱦᱮᱰᱮᱫ ᱚᱠᱛᱚ ᱨᱮᱫᱚ ᱵᱟᱝ ᱠᱚᱥᱴᱚᱜᱼᱟ᱾
ᱟᱪᱪᱷᱟ ᱟᱪᱪᱷᱟ ᱟᱨ ᱜᱚᱝᱠᱮ ᱡᱟᱦᱟᱸ ᱫᱚ ᱟᱨᱠᱷᱮ ᱢᱤᱫᱴᱤᱠ ᱠᱟᱛᱷᱟ ᱟᱨ ᱱᱟᱦᱮᱞ ᱦᱳᱭ ᱥᱮ ᱱᱟᱦᱮᱞ ᱫᱚ ᱟᱵ ᱟᱵᱚ ᱢᱟᱹᱭ ᱜᱤᱫᱽᱨᱟᱹ ᱥᱮ ᱵᱟᱹᱦᱩ ᱮᱨᱟ ᱱᱤᱠᱩ ᱠᱚ ᱫᱚ ᱦᱟᱸᱜ ᱠᱷᱟᱡ ᱥᱮᱢᱟ ᱦᱚᱲ ᱫᱚ ᱠᱷᱟᱱ ᱵᱟᱵᱚᱱ ᱡᱚᱴᱮᱫ ᱦᱚᱪᱚ ᱠᱚᱣᱟ ᱪᱮᱫᱟᱜ?
ᱟᱫᱚ ᱜᱚᱝᱠᱮ ᱦᱮᱸ ᱧᱮᱞ ᱠᱟᱱᱟ ᱟᱵᱚ ᱥᱟᱱᱛᱟᱲ ᱥᱟᱣᱛᱟ ᱨᱮᱫᱚ ᱢᱟᱭ ᱥᱮ ᱫᱟᱹᱭ ᱥᱮ ᱦᱤᱞᱤ ᱫᱟᱹᱭ ᱥᱮ ᱜᱚᱜᱚ ᱦᱚᱲ ᱠᱚ ᱯᱟᱠᱷᱤ ᱠᱚ ᱱᱚᱣᱟ ᱠᱚᱫᱚ ᱵᱟᱵᱚᱱ ᱡᱚᱴᱮᱫ ᱦᱚᱪᱚᱣᱟ ᱠᱚᱣᱟ᱾ ᱢᱮᱱᱠᱷᱟᱱ ᱱᱚᱣᱟ ᱫᱚ ᱪᱮᱫᱟᱜ ᱠᱟᱨᱚᱱ ᱵᱟᱠᱷᱟᱡ ᱫᱚ ᱟᱹᱞᱤᱧ ᱫᱚ ᱵᱟᱹᱞᱤᱧ ᱞᱟᱹᱭ ᱫᱟᱲᱮᱭᱟᱜ ᱠᱟᱱᱟ ᱢᱮᱱᱠᱷᱟᱱᱼᱼ ᱵᱟᱲᱟᱭᱟᱞᱤᱧ ᱵᱟᱵᱚᱱ ᱡᱩᱴᱮᱫ ᱦᱚᱪᱚᱣᱟ ᱠᱚᱣᱟ ᱢᱮᱱᱠᱷᱟᱱ ᱟᱸᱬᱜᱚᱢ ᱫᱚᱠᱚ ᱤᱫᱤ ᱜᱮᱭᱟ᱾
ᱦᱮᱸ ᱟᱸᱲᱜᱚᱢ ᱫᱚ ᱦᱟᱸᱜ ᱠᱷᱟᱱ ᱦᱮᱸ ᱟᱸᱲᱜᱚᱢ ᱫᱚ ᱦᱟᱸᱜ ᱠᱷᱟᱱ ᱤᱫᱤ ᱫᱚ ᱜᱟᱱᱚᱜ ᱛᱟᱠᱚᱣᱟ᱾ ᱠᱷᱟᱱ ᱢᱮᱱᱠᱷᱟᱱ ᱱᱟᱦᱮᱞ ᱫᱚ ᱮᱸ ᱡᱚᱴᱮᱫ ᱥᱮ ᱦᱟᱸᱜ ᱠᱷᱟᱱ ᱤᱫᱤ ᱠᱚᱫᱚ ᱵᱟᱝ ᱜᱟᱱᱚᱜ ᱛᱟᱠᱚᱣᱟ ᱥᱮ᱾
ᱦᱮᱸ ᱛᱟᱦᱞᱮ ᱜᱚᱝᱠᱮ ᱞᱟᱹᱭ ᱫᱟᱲᱮᱭᱟᱜ ᱵᱤᱱ ᱱᱟᱦᱮᱞ ᱪᱮᱫᱟᱜ ᱵᱟᱝ ᱵᱚᱱ ᱡᱚᱴᱮᱫ ᱪᱚᱣ ᱠᱚᱣᱟ?
ᱵᱟᱝ ᱦᱟᱸᱜ ᱠᱷᱟᱱ ᱜᱚᱢᱠᱮ ᱚᱱᱟᱜᱮ ᱦᱟᱸᱜ ᱠᱷᱟᱱᱤᱧ ᱠᱩᱞᱤ ᱵᱟᱲᱟᱭᱮᱫ ᱠᱚᱣᱟ ᱦᱟᱸᱜ ᱠᱷᱟᱱ ᱪᱮᱫ ᱟᱸ ᱪᱮᱫᱟᱜ ᱵᱟᱠᱚ ᱡᱚᱴᱮᱫᱼᱼ ᱪᱚᱣ ᱠᱚᱣᱟ ᱢᱮᱱᱠᱷᱟᱱᱟᱱ ᱚᱱᱟ ᱨᱮᱭᱟᱜ ᱛᱮᱞᱟ ᱫᱚ ᱠᱷᱟᱱ ᱱᱤᱛᱚᱝ ᱯᱳᱨᱡᱳᱱᱛᱳ ᱠᱷᱟᱱ ᱟᱹᱣᱨᱤ ᱞᱤᱧ ᱧᱟᱢᱟ ᱦᱳᱭ ᱥᱮ
ᱦᱮᱸ ᱱᱚᱝ ᱠᱟᱜᱮᱼᱼ
ᱦᱩᱸ
ᱟᱨ ᱜᱚᱝᱠᱮ ᱚᱱᱠᱟᱱᱟᱜ ᱢᱟ ᱟᱵᱤᱱᱟᱜ ᱡᱩᱫᱤ ᱡᱟᱦᱱᱟᱜ ᱠᱩᱠᱞᱤ ᱥᱮ ᱞᱟᱹᱼᱼ ᱞᱟᱹᱞᱟᱹᱭ ᱛᱮᱱᱟᱜ ᱢᱮᱱᱟᱜ ᱛᱟᱵᱤᱱᱟ ᱞᱟᱹᱱᱟᱹᱭ ᱫᱟᱲᱮ ᱭᱟᱜᱼᱟ ᱵᱤᱱ
ᱠᱩᱠᱞᱤ ᱫᱚ ᱦᱟᱸᱜ ᱠᱷᱟᱱ ᱜᱚᱢᱠᱮ ᱟᱨᱼᱼ ᱚᱝᱠᱟᱱᱟᱜ ᱠᱟᱹᱢᱤ ᱠᱚᱫᱚᱼᱼ ᱪᱮᱫᱼᱟᱸᱜ ᱠᱷᱟᱱ ᱪᱮᱫ ᱠᱟᱹᱢᱤ ᱠᱚ ᱠᱷᱟᱱ ᱩᱱᱠᱩ ᱟᱵᱚᱣᱟᱜ ᱢᱟᱹᱭ ᱜᱮ ᱢᱟᱹᱭ ᱥᱮ ᱫᱟᱹᱭ ᱛᱟᱼᱼ ᱠᱚᱣᱟᱜ ᱟᱸ ᱵᱟᱝ ᱜᱟᱱᱚᱜ ᱛᱟᱠᱚᱣᱟ ᱠᱟᱹᱴᱤᱡ ᱵᱤᱱ ᱞᱟᱹᱭ ᱫᱟᱲᱮᱭᱟᱜᱼᱟ?
ᱵᱟᱝ ᱜᱚᱢᱠᱮ ᱚᱝᱠᱟᱱ ᱠᱟᱹᱢᱤ ᱫᱚ ᱦᱟᱸᱜ ᱠᱷᱟᱡ ᱵᱟᱹᱞᱤᱧ ᱵᱟᱲᱟᱭᱟ, ᱵᱩᱡᱷᱟᱹᱣ ᱡᱮ ᱵᱟᱝ ᱜᱟᱱᱚᱜ ᱛᱟᱠᱚᱣᱟ
ᱦᱩᱸ᱾ ᱵᱟᱝ ᱵᱟᱝ ᱟᱸᱠᱷᱟᱱ ᱩᱱᱟ ᱠᱚᱫᱚ ᱦᱟᱸᱜ ᱠᱷᱟᱱ ᱩᱱᱟᱹᱜ ᱫᱚ ᱵᱟᱹᱞᱤᱧ ᱫᱤᱥᱟᱹᱭ ᱫᱟ ᱱᱤᱛᱚᱝ ᱫᱚ ᱦᱟᱸᱜ ᱠᱷᱟᱱ ᱚᱱᱟ ᱠᱚ ᱢᱩᱫᱽ ᱨᱮ ᱡᱟᱦᱟᱸ ᱞᱤᱧᱼᱼ ᱠᱩᱞᱤ ᱠᱮᱫ ᱵᱤᱱᱟ ᱦᱟᱸᱜ ᱠᱷᱟᱱᱼᱼ
ᱦᱮᱸ ᱟᱹᱞᱤᱧ ᱫᱚ ᱟᱞᱤᱧ ᱫᱚᱞᱤᱧ ᱵᱟᱲᱟᱭᱟ ᱪᱮᱫ ᱱᱟᱦᱮᱞ ᱡᱚᱴᱮᱫ ᱫᱚ ᱵᱟᱝ ᱜᱟᱱᱚᱜ ᱛᱟᱠᱚᱣᱟ ᱦᱟᱸᱜ ᱠᱷᱟᱡ᱾ ᱥᱮᱫᱟᱭ ᱠᱷᱚᱱᱟᱜ ᱜᱮ ᱵᱟᱰᱟᱭ ᱢᱮᱱᱟᱜᱼᱟ, ᱚᱱᱟ ᱠᱚ
ᱟᱨ ᱜᱚᱝᱠᱮ ᱦᱟᱸᱜ ᱠᱷᱟᱱ ᱟᱸ ᱟᱸᱜ ᱰᱟᱝᱨᱤ ᱫᱚ ᱦᱟᱸᱜ ᱠᱷᱟᱱ ᱡᱚᱠᱷᱚᱱ ᱵᱤᱱ ᱤᱛᱩᱜ ᱠᱚᱣᱟ ᱦᱳᱭ ᱥᱮ ᱡᱟᱦᱟᱸ ᱦᱟᱸᱜ ᱠᱷᱟᱱ ᱞᱟᱹᱭ ᱜᱟᱱᱚᱜᱼᱟ ᱥᱮᱸᱬᱟᱣᱟ ᱠᱚᱣᱟᱵᱚᱱ ᱡᱟᱦᱟᱸ ᱫᱚ ᱥᱤᱭᱳᱜ, ᱩᱱ ᱫᱚ ᱦᱟᱸᱜ ᱠᱷᱟᱱ ᱚᱠᱟ ᱠᱚᱨᱮ ᱟᱯᱮ ᱫᱚᱯᱮ ᱥᱮᱸᱬᱟ ᱮ ᱥᱮᱬᱟ ᱟᱠᱚ ᱜᱮᱭᱟ?
ᱦᱮᱸ ᱜᱚᱢᱠᱮ ᱟᱞᱮ ᱥᱮᱡ ᱫᱚ ᱠᱷᱚᱡ ᱡᱚᱠᱷᱚᱱ ᱰᱟᱝᱨᱤ ᱠᱚᱠᱚ ᱤᱛᱩ ᱠᱚᱣᱟ ᱩᱱ ᱚᱠᱛᱚ ᱫᱚᱼᱼ ᱪᱮᱫ ᱠᱚ ᱞᱟᱹᱭᱟ ᱯᱷᱟᱸᱠᱟ ᱵᱟᱹᱭᱦᱟᱹᱲ ᱠᱤᱢᱵᱟ ᱯᱷᱟᱸᱠᱟ ᱜᱚᱰᱟ ᱨᱮᱼᱼ ᱚᱝᱠᱟᱱ ᱢᱟᱱᱮ ᱱᱟᱣᱟ ᱱᱟᱣᱟ ᱡᱟᱭᱜᱟ ᱨᱮ ᱥᱤ ᱠᱤᱱ ᱦᱩᱭᱩᱜᱼᱟ, ᱢᱟᱱᱮ ᱩᱱ ᱫᱚ ᱡᱮᱢᱚᱱ ᱜᱤᱫᱽᱨᱟᱹ ᱯᱤᱫᱽᱨᱟᱹ ᱫᱚ ᱚᱸᱰᱮ ᱫᱚ ᱚᱞᱚ ᱠᱚ ᱛᱟᱸᱦᱮᱱ ᱢᱟ, ᱩᱠᱤᱱ ᱰᱟᱸᱜᱽᱨᱤ ᱫᱚ ᱵᱟᱝᱠᱷᱟᱱ ᱫᱟᱹᱲᱟᱠᱤᱱ ᱛᱚ᱾ ᱱᱟᱣᱟ ᱰᱟᱸᱜᱽᱨᱤ ᱤᱛᱩᱭᱮᱫ ᱠᱤᱱᱟᱢ ᱦᱮ ᱦᱟ ᱦᱤᱸ ᱪᱮᱫ ᱦᱚ ᱵᱟᱝᱠᱤᱱ ᱵᱩᱡᱟ ᱰᱟᱭᱮᱜᱷᱩᱨ ᱵᱟᱭᱮᱜᱷᱩᱨ ᱩᱱᱠᱤᱱ ᱢᱟ ᱱᱤᱡᱮ ᱞᱮᱠᱟ ᱛᱚ ᱤᱫᱤ ᱠᱤᱱ ᱦᱩᱭᱩᱜᱼᱟᱛᱚ ᱠᱤᱱ ᱦᱮᱸ ᱥᱮ, ᱛᱚᱵᱮ ᱨᱮᱸᱥᱮ ᱚᱱᱠᱟᱱ ᱢᱚᱱᱮᱨ ᱢᱚ ᱢᱚᱛᱚᱱ ᱫᱚᱢ ᱥᱤ ᱫᱟᱲᱮᱭᱟᱜᱼᱟ ᱦᱟᱯᱮᱱ ᱫᱤᱱ᱾
ᱦᱮᱸ ᱟᱨᱦᱚᱸ ᱜᱚᱝᱠᱮ ᱟᱞᱮ ᱫᱚ ᱮᱸ ᱟᱯᱮ ᱫᱚ ᱦᱟᱸᱜ ᱠᱷᱟᱱ ᱜᱚᱢᱠᱮ ᱟᱯᱮ ᱫᱚ ᱦᱟᱸᱜ ᱠᱷᱟᱱ ᱯᱳᱭᱞᱳ ᱠᱷᱚᱱᱜᱮ ᱱᱟᱦᱮᱞ ᱛᱮ ᱤᱭᱟᱹ ᱛᱚᱞᱟ ᱥᱮ ᱦᱟᱸᱜ ᱠᱷᱟᱱ ᱟᱯᱮ ᱫᱚ ᱡᱟᱸᱦᱟᱱᱟᱜ ᱠᱟᱴ ᱠᱚᱯᱮ ᱛᱚᱞᱟᱜ ᱜᱮᱭᱟ ᱩᱱᱫᱚ?
ᱦᱮᱸ ᱜᱚᱝᱠᱮ ᱱᱚᱣᱟ ᱫᱚ ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱯᱳᱞᱳ ᱨᱮ ᱫᱚ ᱮᱢᱱᱤ ᱨᱚᱜᱽᱲᱟ ᱠᱟᱴ ᱮ ᱡᱚᱲᱟᱣ ᱠᱟᱛᱮᱫ ᱜᱚᱴᱟ ᱟᱹᱪᱩᱨ ᱵᱟᱲᱟ ᱠᱤᱱ ᱦᱩᱭᱩᱜᱼᱟ ᱦᱮᱸᱥᱮ, ᱡᱮ ᱦᱟᱢᱟᱞ ᱠᱤᱱ ᱥᱚᱡᱽᱡᱚ ᱫᱟᱲᱮᱭᱟᱜ ᱠᱟᱱᱟ ᱥᱮ ᱵᱟᱝ ᱟᱥᱛᱮ ᱟᱥᱛᱮ ᱠᱟᱹᱴᱤᱡ ᱠᱟᱹᱴᱤᱡ ᱞᱳᱴ ᱦᱮᱸᱥᱮ,
ᱦᱩᱸ᱾
ᱦᱩᱸ, ᱱᱚᱜᱼᱚ ᱱᱚᱝᱠᱟ ᱛᱟᱯᱚᱨᱮ ᱱᱟᱦᱮᱞ ᱫᱚ ᱯᱚᱨᱮᱛᱮ ᱚᱲᱟᱭ, ᱚᱨᱟᱠᱤᱱ ᱵᱟᱝᱠᱷᱟᱱ ᱫᱚ ᱡᱩᱫᱤ ᱟᱢ ᱢᱤᱫ ᱫᱷᱟᱣ ᱨᱮᱜᱮ ᱱᱟᱦᱮᱞ ᱞᱮᱢ ᱤᱭᱤᱹᱣᱟ ᱠᱤᱱᱟ ᱩᱱᱠᱤᱱ ᱢᱟᱠᱤᱱ ᱛᱟᱨᱮᱱ ᱢᱟ ᱡᱟᱞᱤ ᱜᱮᱛᱟ ᱠᱤᱱᱟᱹ ᱦᱮᱸᱥᱮ ᱚᱱᱟ ᱯᱚᱨᱮ ᱦᱟᱸᱠᱷᱟᱡ ᱤᱭᱟᱹ ᱦᱚᱸ ᱫᱟᱲᱮᱭᱟᱜᱼᱟ᱾ ᱡᱮ ᱡᱟᱹᱞᱤ ᱛᱟᱨᱮᱱ ᱠᱚᱥᱴᱚ ᱠᱤᱱ ᱧᱟᱢᱟ ᱚᱱᱮ ᱚᱝᱠᱟ᱾
ᱥᱟᱶᱛᱮ ᱟᱨᱦᱚᱸ ᱵᱤᱱ ᱧᱮᱞ ᱫᱟᱲᱮᱜᱼᱟ ᱟᱜᱠᱷᱟᱱᱟ ᱱᱟᱦᱮᱞ ᱠᱚᱫᱚ ᱠᱟ ᱴᱟᱴᱠᱟ ᱜᱮ ᱡᱩᱫᱤ ᱠᱷᱮ ᱠᱷᱮᱱ ᱠᱤᱱ ᱫᱟᱹᱲ ᱠᱮᱫᱟ, ᱟᱫᱚ ᱦᱟᱸᱜ ᱠᱷᱟᱱ ᱟᱹᱠᱷᱤᱱ ᱦᱚᱸ ᱵᱟᱡᱟᱣ ᱨᱮᱭᱟᱜ ᱵᱚᱛᱚᱨ ᱛᱟᱸᱦᱮᱱᱟ ᱥᱟᱶᱛᱮ ᱟᱢᱦᱚᱸ ᱱᱤᱡᱮᱨᱟᱜ ᱮᱸ ᱡᱟᱦᱟᱸ ᱵᱚᱛᱚᱨ ᱫᱚ ᱛᱟᱸᱦᱮᱱ ᱜᱮᱭᱟ ᱱᱟᱦᱮᱞ ᱨᱮᱫᱚ ᱠᱷᱚᱱ ᱡᱟᱦᱟᱸ ᱫᱚ ᱢᱮᱲᱦᱮᱫ ᱛᱟᱸᱦᱮᱱ ᱜᱮᱭᱟ ᱥᱮ, ᱚᱱᱟ ᱠᱚᱛᱮ ᱟᱜᱠᱷᱟᱱ ᱵᱟᱡᱟᱣ ᱨᱮᱭᱟᱜ ᱫᱚ ᱵᱚᱛᱚ ᱫᱚ ᱛᱟᱸᱦᱮᱱ ᱜᱮᱭᱟ ᱾
ᱦᱮᱸ ᱟᱫᱚ ᱯᱚᱨᱮ ᱛᱮᱫ ᱠᱷᱟᱡ ᱛᱟᱦᱞᱮ ᱚᱱᱟ ᱫᱚ ᱵᱟᱵᱚᱱ ᱥᱤ ᱫᱟᱲᱮᱭᱟᱠᱤᱱᱟ ᱥᱮ, ᱛᱤᱱᱟᱜ ᱢᱮᱜᱴᱟᱣ ᱵᱚᱛᱚᱨ ᱡᱩᱫᱤ ᱵᱚᱞᱚ ᱟᱹᱠᱤᱱᱟ ᱦᱚᱲᱢᱚ ᱨᱮ, ᱡᱮ ᱱᱚᱣᱟ ᱡᱤᱱᱤᱥ ᱛᱚ ᱱᱚᱝᱠᱟᱱᱟᱜ ᱚᱱᱟ ᱠᱤᱱ ᱧᱮᱞ ᱞᱮᱠᱷᱟᱱ ᱜᱮ ᱵᱟᱠᱷᱟᱡ ᱫᱟᱹᱲ ᱨᱮᱱᱟᱜ ᱜᱮ ᱨᱤᱠᱟᱹᱭᱮᱜᱼᱟ ᱾
ᱩᱸ ᱟᱨᱦᱚᱸ ᱦᱟᱸᱜ ᱠᱷᱟᱱ ᱩᱱᱫᱚ ᱟᱨᱚ ᱵᱚᱛᱚᱨ ᱛᱟᱸᱦᱮᱱᱟ ᱦᱳᱭᱥᱮ ᱾
ᱦᱮᱸ ᱜᱚᱝᱠᱮ᱾
ᱢᱟ ᱜᱚᱝᱠᱮ ᱟᱨᱚ ᱚᱱᱠᱟ ᱱᱟᱜ ᱞᱟᱹᱭ ᱵᱤᱱ ᱾
ᱦᱩᱸ ᱟᱨᱦᱚᱸ ᱚᱱᱠᱟᱱᱟᱜ ᱫᱚ ᱦᱟᱸᱜ ᱠᱷᱟᱱ ᱮ ᱛᱟᱦᱞᱮ ᱜᱚᱝᱠᱮ ᱟᱯᱮ ᱥᱮᱫ ᱫᱚ
ᱪᱮᱫ ᱛᱮ ᱟᱜ ᱠᱷᱟᱱ ᱯᱤᱴᱷᱟᱹᱣ ᱯᱮ ᱢᱟᱜᱽ ᱜᱤᱭᱟ ᱟᱨᱠᱤ?
ᱦᱮᱸ ᱜᱚᱝᱠᱮ ᱱᱚᱣᱟ ᱟᱹᱰᱤ ᱡᱚᱛᱷᱟᱛ ᱠᱩᱠᱞᱤ ᱵᱤᱱ ᱫᱚᱦᱚ ᱟᱠᱟᱫᱟ ᱟᱞᱮ ᱥᱮᱫ ᱵᱷᱤ ᱫᱟᱹᱣ ᱢᱟᱜ ᱫᱚ ᱞᱟᱹᱭ ᱜᱟᱱᱚᱜᱼᱟ᱾ ᱠᱩᱰᱤᱛᱮ ᱛᱟᱝᱜᱽᱱᱟ ᱠᱩᱰᱤ ᱦᱮᱸᱥᱮ ᱱᱚᱣᱟᱛᱮ ᱟᱹᱰᱤ ᱪᱮᱨᱦᱟ ᱢᱟᱱᱮ ᱞᱮ ᱢᱟᱜᱽ ᱜᱤᱭᱟ ᱟᱨ ᱡᱟᱦᱟᱸ ᱵᱷᱤᱛ ᱛᱮᱞᱮ ᱢᱟᱜᱟ ᱚᱱᱟ ᱡᱟᱦᱟᱸ ᱠᱚᱨᱮ ᱞᱤᱠ ᱛᱟᱦᱮᱱᱟ ᱥᱮ ᱵᱷᱩᱞᱩᱠ ᱛᱟᱦᱮᱱᱟ ᱚᱱᱟ ᱠᱚᱨᱮ ᱫᱚ ᱦᱟᱜ ᱠᱷᱟᱡ ᱤᱭᱟᱹ ᱱᱚᱣᱟ ᱞᱚᱥᱚᱫ ᱦᱟᱥᱟᱞᱮ ᱨᱟᱠᱟᱵᱟ ᱚᱱᱟ ᱡᱟᱦᱟᱸ ᱞᱮ ᱢᱟᱜᱟ ᱚᱱᱟᱜᱮ ᱚᱸᱰᱮ ᱞᱮ ᱫᱚᱦᱚᱣᱟᱜᱼᱟ ᱾
ᱚ ᱟᱪᱪᱷᱟ ᱟᱪᱪᱷᱟ ᱟᱨ ᱜᱚᱝᱠᱮ ᱱᱟᱜ ᱦᱩᱰᱤᱧᱟᱜ ᱠᱩᱰᱤ ᱛᱮᱫᱚ ᱟᱜ ᱠᱷᱟᱱ ᱵᱟᱝ ᱜᱟᱱᱚᱜᱼᱟᱜ ᱠᱷᱟᱱ ᱢᱟᱜ ᱫᱚ?
ᱦᱮᱸ ᱜᱚᱝᱠᱮ ᱚᱱᱟ ᱛᱮᱦᱚᱸ ᱜᱟᱱᱚᱜ ᱜᱮᱭᱟ ᱟᱫᱚ ᱦᱩᱰᱤᱧᱟᱜ ᱠᱩᱰᱤ ᱛᱮᱜᱮ ᱡᱟᱹᱥᱛᱤ ᱠᱟᱹᱡ ᱤᱭᱟᱹᱜᱼᱟ ᱾ ᱤᱭᱟᱹ ᱥᱩᱵᱤᱫᱟᱜᱼᱟ ᱾
ᱦᱮᱸ ᱟᱨ ᱟᱢᱟᱱᱮ ᱟᱠᱷᱟᱱᱟ ᱵᱟᱢᱵᱤᱱ ᱞᱟᱸᱜᱟ ᱜᱚᱫᱚᱜᱼᱟ ᱦᱳᱭ ᱥᱮ ᱾
ᱦᱮᱸ ᱟᱨ ᱢᱟᱨᱟᱝ ᱛᱮᱫᱚ ᱟᱹᱰᱤ ᱢᱟᱱᱮ ᱵᱮᱴ ᱢᱟᱨᱟᱝ ᱜᱮᱭᱟ ᱛᱚ ᱚᱱᱟ ᱦᱚᱛᱤᱨ ᱛᱮ ᱞᱟᱜᱟᱜ ᱞᱟᱜᱟᱜ ᱵᱷᱮᱭᱟ ᱠᱚ
ᱟᱨ ᱜᱚᱝᱠᱮ ᱟᱯᱮ ᱫᱚ ᱦᱟᱸᱜ ᱠᱷᱟᱱ ᱡᱟᱦᱟᱸ ᱫᱚ ᱚᱱᱟ ᱮᱸ ᱠᱩᱰᱤ ᱨᱮᱭᱟᱜ ᱚᱱᱟ ᱵᱮᱴ ᱴᱟᱜ ᱫᱚ ᱟᱜ ᱠᱷᱟᱱ ᱪᱮᱫ ᱨᱮ ᱪᱮᱫ ᱠᱟᱴ ᱠᱚᱛᱮ ᱯᱮ ᱛᱮᱭᱟᱨ ᱜᱮᱭᱟ?
ᱦᱮᱸ ᱱᱚᱣᱟ ᱫᱚ ᱛᱮᱹᱨᱮᱹᱞ ᱠᱟᱴ, ᱛᱟᱨᱚᱵ ᱠᱟᱴ ᱢᱟᱱᱮ ᱠᱮᱴᱮᱡ ᱧᱚᱜ᱿ ᱡᱟᱦᱟᱸ ᱢᱮᱱᱟᱜᱼᱟ ᱟᱢ ᱫᱚ ᱚᱱᱟ ᱫᱚ ᱢᱤᱫ ᱵᱟᱨ ᱫᱤᱱ ᱞᱟᱹᱜᱤᱫ ᱢᱟ ᱵᱟᱝᱮᱢ ᱠᱚᱨᱟᱣᱮᱫᱼᱟ᱾ ᱱᱚᱣᱟ ᱢᱟ ᱡᱮᱢᱚᱱ ᱢᱤᱫ ᱵᱟᱨ ᱵᱚᱪᱷᱚᱨ ᱪᱟᱞᱟᱜ ᱢᱟ ᱚᱱᱠᱟ ᱞᱟᱹᱜᱤᱫ ᱮᱢ ᱠᱚᱨᱟᱣᱮᱫᱼᱟ᱾
ᱦᱩᱸ ᱦᱩᱸ ᱟᱨ ᱜᱚᱝᱠᱮ ᱮᱠᱷᱟᱱ ᱦᱮᱸᱥᱮᱞ ᱫᱟᱨᱮ ᱵᱤᱱ ᱧᱮᱞ ᱟᱠᱟᱫ ᱜᱮᱭᱟ?
ᱦᱮᱸ ᱜᱚᱝᱠᱮ ᱧᱮᱞ ᱠᱟᱫᱟᱞᱤᱧ ᱱᱚᱣᱟ ᱨᱮᱱᱟᱜ ᱵᱮᱴ ᱦᱚᱸ ᱟᱹᱰᱤ ᱱᱟᱯᱟᱭ ᱦᱩᱭᱩᱜ ᱜᱮᱭᱟ ᱾
ᱦᱮᱸ ᱚᱱᱟ ᱢᱟ ᱟᱹᱰᱤ ᱠᱮᱴᱮᱡ ᱜᱮᱭᱟ ᱥᱮ᱾
ᱦᱮᱸ
ᱦᱳᱭ ᱜᱚᱝᱠᱮ ᱟᱫᱚ ᱟᱠᱷᱟᱱ ᱟᱹᱰᱤ ᱜᱟᱱ ᱜᱮ ᱨᱚᱲ ᱦᱩᱭᱱᱟ ᱛᱟᱦᱚᱞᱮ ᱟᱞᱟᱝᱟᱜ ᱤᱭᱟᱹ ᱫᱚ ᱥᱚᱢᱚᱭ ᱫᱚ ᱟᱜᱠᱷᱟᱱ ᱪᱟᱵᱟᱭ ᱱᱟ ᱦᱳᱭ ᱥᱮ
ᱦᱮᱸ ᱜᱚᱢᱠᱮ ᱛᱟᱦᱚᱞᱮ ᱢᱟ ᱱᱤᱛ ᱜᱷᱟᱹᱲᱤᱡ ᱫᱚ ᱱᱚᱝᱠᱟ ᱜᱮ ᱴᱷᱤᱠ ᱟᱪᱷᱮ ᱢᱟ ᱦᱮᱸ ᱡᱚᱦᱟᱨ ᱜᱮ ᱾
ᱦᱮᱸ ᱡᱚᱦᱟᱨ ᱜᱮ ᱢᱟ ᱾